ᱦᱮᱞᱳᱹᱹᱹᱹ ᱾
ᱦᱩᱸ, ᱟᱸᱡᱚᱢᱚᱜ ᱠᱟᱱᱟ ᱾
ᱟᱸᱪᱪᱷᱟ ᱾
ᱛᱟᱨᱯᱚᱨᱮ ᱠᱷᱚᱵᱚᱨ ᱠᱚ ᱚᱠᱟ ᱞᱮᱠᱟ?
ᱠᱷᱚᱵᱚᱨ ᱫᱚ ᱸᱸ ᱴᱷᱤᱠ- ᱴᱷᱟᱠ ᱜᱮᱭᱟ ᱾ ᱟᱪᱪᱷᱟ, ᱪᱮᱫ ᱞᱟᱝ ᱜᱟᱞᱢᱟᱨᱟᱜ ᱠᱟᱱ ᱛᱟᱦᱮᱱᱟ? ᱟᱥᱤᱨᱤᱵᱟ ᱾ ᱚ ᱞᱟᱦᱟᱨᱮ ᱟᱫᱚ! ᱟᱢ ᱦᱚᱸ ᱠᱤ ᱥᱮᱨᱮᱧ ᱮᱢ ᱠᱩᱥᱤᱭᱟᱜ ᱜᱮᱭᱟ ᱥᱮᱨᱮᱧ ᱠᱚ? ᱩᱸᱼ ᱥᱮ ᱪᱮᱫ ᱞᱮᱠᱟ? ᱛᱤᱱᱟᱹᱜ ᱴᱟ ᱥᱮᱨᱮᱧ ᱠᱚᱢ ᱠᱩᱥᱤᱭᱟᱜ ᱜᱮᱭᱟ?
ᱦᱮᱸ, ᱥᱮᱨᱮᱧ ᱫᱚ ᱠᱩᱥᱤ ᱫᱚ ᱠᱩᱥᱤᱜᱮ, ᱟᱫᱚ ᱹᱹᱹᱹ ᱥᱮᱨᱮᱧ ᱫᱚ ᱱᱚᱝᱠᱟ ᱹᱹᱹᱹ ᱾ ᱵᱟᱹᱧ ᱥᱮᱨᱮᱧ ᱵᱟᱲᱟ ᱟᱠᱟᱫᱟ ᱡᱟᱦᱟᱸ ᱠᱚᱨᱮ ᱫᱚ ᱩᱱᱟᱹᱜ ᱫᱚ ᱟᱫᱚ ᱹᱹᱹᱹ ᱾ ᱦᱮᱣᱟ ᱦᱚᱸ ᱵᱟᱹᱱᱩᱜᱤᱧᱟ ᱟᱨ ᱵᱟᱹᱧ ᱦᱮᱣᱟ ᱟᱠᱟᱱᱟ ᱚᱱᱠᱟ ᱫᱚ ᱠᱟᱹᱴᱤᱡ ᱠᱷᱚᱱ ᱫᱚ ᱾
ᱟᱫᱚ ᱱᱮᱛᱟᱨ ᱫᱚ ᱪᱤᱠᱟᱹ ᱠᱟᱱᱟ ᱡᱟᱦᱟᱸᱭ ᱹᱹᱹ ᱾ ᱠᱟᱹᱴᱤᱡ ᱠᱷᱚᱱᱮ ᱯᱟᱹᱨᱠᱟᱹᱣ ᱟᱠᱟᱱᱟ ᱩᱱᱟᱹᱜ ᱫᱚ ᱟᱫᱚ ᱦᱟᱨᱟ ᱠᱟᱛᱮ ᱟᱫᱚ ᱛᱤᱱᱟᱹᱜ ᱮ ᱥᱮᱨᱮᱧᱟ ᱾
ᱨᱟᱦᱟᱣ ᱴᱷᱤᱠᱛᱮ ᱢᱤᱫᱴᱮᱱ ᱦᱮᱣᱟ ᱯᱮᱠᱴᱤᱥ ᱡᱟᱦᱟᱸ ᱠᱚ ᱞᱟᱹᱭ ᱫᱟ ᱥᱮ ᱵᱟᱝ? ᱚᱱᱟ ᱯᱨᱮᱠᱴᱤᱥ ᱡᱩᱫᱤ ᱴᱷᱤᱠ ᱴᱷᱟᱠ ᱛᱟᱦᱮᱱ ᱛᱟᱢᱟ, ᱛᱟᱦᱞᱮ ᱟᱢ ᱹᱹᱹᱹ᱾ ᱡᱟᱦᱟᱱ ᱡᱤᱱᱤᱥ ᱜᱮ ᱡᱟᱦᱟᱸᱨᱮ ᱟᱢᱮᱢ ᱯᱟᱴᱤᱥᱤᱯᱮᱴᱟ ᱾ ᱚᱱᱟ ᱡᱟᱦᱟ ᱯᱨᱮᱠᱤᱥ ᱠᱟᱫᱟᱢ ᱚᱱᱟ ᱜᱮ ᱡᱚᱠᱷᱚᱱᱮᱢ ᱯᱷᱟᱭᱱᱮᱞ ᱵᱷᱟᱵᱛᱮ ᱚᱸᱰᱮᱢ ᱞᱟᱹᱭᱟ, ᱚᱱᱟ ᱡᱤᱱᱤᱥ ᱟᱹᱰᱤ ᱱᱟᱯᱟᱭᱚᱜ-ᱟ᱾
ᱟᱫᱚ ᱚᱱᱠᱟ ᱫᱚ ᱱᱤᱡᱮ ᱫᱚ ᱵᱟᱝ ᱯᱮᱠᱴᱤᱥ ᱵᱟᱲᱟ ᱦᱳᱭ ᱠᱟᱱᱟ ᱥᱮᱨᱮᱧ ᱤᱫᱤ ᱠᱟᱛᱮ ᱾ ᱱᱤᱛᱚᱜ ᱫᱚ ᱹᱹᱹ ᱟᱨ ᱥᱮᱨᱮᱧ ᱫᱚ ᱠᱩᱥᱤ ᱫᱚ ᱠᱩᱥᱤ ᱦᱩᱭᱩᱜ ᱜᱮᱭᱟ, ᱟᱸᱡᱚᱢ ᱵᱟᱲᱟ ᱦᱩᱭᱩᱜ ᱜᱮᱭᱟ ᱥᱮᱨᱮᱧ ᱠᱷᱚ ᱟᱨ ᱦᱮᱢ ᱡᱚᱠᱷᱚᱱ ᱚᱠᱛᱚ ᱠᱚ ᱧᱟᱢᱚᱜ ᱜᱮᱭᱟ ᱛᱚᱠᱷᱚᱱ- -ᱢᱤᱫᱵᱟᱨ ᱴᱨᱟᱭ ᱵᱟᱲᱟ ᱦᱩᱭᱩᱜ ᱜᱮᱭᱟ ᱚᱱᱠᱟ ᱾ ᱡᱟᱦᱟᱱᱟᱜ ᱯᱨᱳᱜᱨᱟᱢ ᱠᱚ ᱦᱳᱭᱳᱜ ᱜᱮᱭᱟ ᱛᱚ, ᱟᱫᱚ ᱠᱚ ᱢᱮᱛᱟᱧᱟ ᱡᱮ ᱱᱚᱝᱠᱟ ᱥᱮᱨᱮᱧ ᱦᱩᱭᱩᱜ ᱛᱟᱢᱟ ᱾ ᱟᱫᱚ ᱥᱮᱨᱮᱧ ᱫᱚ ᱟᱫᱚ ᱩᱱᱟᱹᱜ ᱛᱚ ᱵᱟᱧ ᱵᱟᱲᱟᱭᱟ ᱟᱫᱚ ᱚᱱᱟᱜᱮ ᱟᱫᱚᱹᱧ ᱢᱮᱛᱟ ᱠᱚᱣᱟ ᱤᱧ ᱪᱮᱥᱴᱟᱭᱮᱫᱟ ᱠᱷᱟᱱ, ᱟᱫᱚ ᱡᱟᱜᱮ ᱯᱩᱛᱷᱤ ᱯᱚᱛᱚᱵ ᱠᱚᱨᱮᱱᱟᱜ ᱡᱟᱦᱟ ᱠᱚ ᱥᱮᱨᱮᱧ ᱠᱚ, ᱫᱚᱝ ᱠᱚ, ᱞᱟᱜᱽᱲᱮ ᱠᱚ ᱮᱢᱟᱱ ᱡᱟᱦᱟ ᱥᱮᱨᱮᱧ ᱠᱚ ᱢᱮᱱᱟᱜ ᱛᱟᱵᱚᱱᱟ, ᱚᱱᱟ ᱥᱮᱨᱮᱧ ᱠᱚ ᱪᱮᱥᱴᱟ ᱵᱟᱲᱟ ᱦᱳᱭᱳᱜ ᱜᱮᱭᱟ, ᱟᱫᱚ ᱡᱚᱠᱷᱚᱱ ᱱᱮᱞᱚᱜᱚᱜᱼᱟ ᱡᱮ ᱦᱮᱸ ᱴᱷᱤᱠ ᱜᱮᱭᱟ ᱵᱷᱟᱜᱮ ᱧᱚᱜ- -ᱜᱟᱱᱚᱜ ᱠᱟᱱᱟ ᱥᱮ ᱦᱚᱲ ᱟᱸᱡᱚᱢ ᱠᱟᱛᱮ ᱠᱚ ᱞᱟᱹᱭᱟ ᱴᱷᱤᱠ ᱜᱮᱭᱟ ᱛᱟᱦᱞᱮ ᱟᱫᱚ, ᱚᱝᱠᱟ ᱩᱭᱦᱟᱹᱨ ᱠᱟᱛᱮᱜ ᱠᱷᱟᱱ ᱟᱫᱚ ᱯᱟᱴᱤᱥᱤᱯᱮᱴ ᱠᱚᱨᱮ ᱧᱩᱛᱩᱢ ᱮᱢ ᱵᱟᱲᱟ ᱦᱩᱭᱩᱜ ᱜᱮᱭᱟ, ᱵᱟᱠᱷᱟᱱ ᱫᱚ ᱵᱟᱝ ᱟᱨᱠᱤ᱾ ᱮ ᱥᱮᱨᱮᱧ ᱫᱚ ᱠᱩᱥᱤ ᱜᱮᱭᱟ ᱟᱨᱠᱤ᱾
ᱟᱪᱪᱷᱟ ᱦᱮᱸ ᱵᱟ ᱥᱮᱨᱮᱧ ᱫᱚ ᱠᱚᱭ ᱮ ᱠᱩᱥᱤᱜᱼᱟ ᱥᱮᱨᱮᱧ ᱫᱚ ᱡᱚᱛᱚ ᱜᱮᱠᱚ ᱠᱩᱥᱤᱭᱟᱜᱼᱟ, ᱵᱟᱝᱜᱮᱹ, ᱟᱫᱚ ᱚᱱᱮ ᱜᱮ
ᱢᱤᱫᱴᱮᱱ ᱯᱷᱤᱞᱤᱝᱥᱮ ᱟᱹᱜᱩᱭᱟ ᱥᱮ, ᱥᱮᱨᱮᱧᱮᱢ ᱟᱸᱡᱚᱢ ᱞᱮᱠᱷᱟᱱ, ᱟᱸᱠᱥ ᱟᱢ ᱡᱟᱦᱟ ᱱᱤᱛᱚᱜ ᱟ ᱡᱩᱫᱤ ᱫᱩᱠᱮᱢ ᱵᱩᱡᱷᱟᱹᱜ ᱠᱷᱟᱱᱮ ᱱᱚᱝᱠᱟ ᱥᱮᱨᱮᱧ ᱨᱮᱱᱟᱜ ᱨᱟᱦᱟ ᱢᱮᱱᱟᱜᱼᱟ, ᱥᱮ ᱥᱮᱨᱮᱧ ᱛᱟᱞᱟᱛᱮ ᱮᱢᱚᱱ ᱠᱤᱪᱷᱩ ᱠᱟᱛᱷᱟ ᱞᱟᱹᱭᱟ ᱠᱟᱱᱟ ᱡᱟᱦᱟ ᱤᱥᱠᱨᱤᱯᱴ ᱚᱞ ᱟᱠᱟᱱᱟ, ᱡᱟᱦᱟ ᱟᱢᱟᱜ ᱫᱩᱠ ᱠᱚᱦᱚ ᱥᱟᱦᱟᱜ ᱜᱮᱭᱟ ᱥᱮ? ᱟᱨ ᱩᱸ ᱟᱨᱦᱚ ᱠᱚᱭ ᱠᱚᱫᱚ ᱥᱮᱨᱮᱧ ᱟᱸᱡᱚᱢ ᱛᱮ ᱢᱤᱫᱴᱮᱱ ᱟ ᱱᱟᱯᱟᱭ ᱫᱤᱥ ᱦᱩᱫᱤᱥ ᱦᱚᱠᱚ ᱮᱢ ᱥᱚᱫᱚᱨ ᱜᱮᱭᱟ, ᱚᱱᱟ ᱥᱟᱣᱛᱮ, ᱥᱮᱨᱮᱧ ᱫᱚ ᱟᱭᱢᱟ ᱞᱮᱠᱟᱱᱟᱜ ᱜᱮ ᱢᱮᱱᱟᱜᱼᱟ, ᱫᱩᱞᱟᱹᱲ ᱨᱮᱱᱟᱜ, ᱫᱩᱠ ᱨᱮᱱᱟᱜ, ᱥᱩᱠ ᱨᱮᱱᱟᱜ, ᱚᱸᱻᱭ ᱱᱚᱝᱠᱟ᱾
ᱮᱠᱫᱚᱢ ᱥᱮᱨᱮᱧ ᱛᱟᱞᱟᱝ ᱛᱮᱜᱮ ᱢᱤᱫᱴᱟᱝ ᱢᱟᱹᱱᱢᱤᱢ ᱨᱟᱜ ᱦᱚᱪᱚᱭᱮᱭᱟ, ᱢᱤᱫᱴᱟᱝ ᱟ ᱢᱟᱱᱢᱤᱢ ᱞᱟᱸᱫᱟ ᱦᱚᱪᱚ ᱭᱟ, ᱵᱟᱝᱠᱤ
ᱦᱳᱭ,
ᱛᱤᱱᱟᱹᱜ ᱱᱟᱯᱟᱭ, ᱛᱤᱱᱟᱹᱜ ᱪᱮᱦᱨᱟ, ᱢᱟᱱᱮ ᱥᱤᱨᱤᱧ ᱡᱤᱱᱤᱥᱴᱟᱜ ᱫᱚ,
ᱟᱸᱫᱚ ᱱᱚᱣᱟ ᱵᱮᱜᱚᱨ ᱦᱚ, ᱥᱮᱨᱮᱧ ᱪᱷᱟᱲᱟ ᱦᱚ ᱟᱭᱢᱟ- -ᱜᱮ ᱢᱮᱱᱟᱜᱼᱟ ᱡᱟᱦᱟ ᱫᱚ ᱚᱱᱠᱟ ᱥᱮᱨᱮᱧ ᱞᱮᱠᱟ, ᱥᱮᱨᱮᱧ ᱨᱮᱱᱟᱜ ᱡᱩᱫᱤ ᱞᱟᱹᱭᱚᱜ ᱠᱷᱟᱱ ᱛᱟᱦᱚᱞᱮ, ᱡᱟᱦᱟ ᱠᱚ ᱨᱩ ᱟᱵᱚᱣᱟᱜ ᱤᱱᱥᱴᱨᱩᱢᱮᱴ ᱠᱚ ᱢᱮᱱᱟᱜᱼᱟ, ᱚᱱᱟ ᱠᱚᱦᱚ ᱚᱱᱠᱟ ᱞᱮᱠᱟᱜ ᱜᱮ, ᱢᱮᱱᱫᱚ ᱤᱱᱥᱴᱨᱩᱢᱮᱱ ᱫᱟᱞᱟ ᱛᱮ ᱦᱚ ᱡᱟᱦᱟ, ᱟᱵᱚᱣᱟᱜ ᱥᱟᱱᱛᱟᱲᱟᱜ ᱡᱟᱦᱟ ᱢᱮᱱᱟᱜᱼᱟ, ᱟ ᱛᱩᱢᱫᱟᱜ, ᱴᱟᱢᱟᱠ, ᱡᱷᱟᱹᱭ, ᱠᱚᱨᱚᱛᱟᱞᱥ, ᱥᱟᱲᱚᱯ ᱥᱮ ᱡᱟᱦᱟ ᱠᱚ ᱥᱟᱲᱯᱟ ᱠᱚ ᱮᱱᱮᱡᱟ, ᱚᱱᱟ ᱥᱟᱲᱚᱯ ᱡᱟᱦᱟ ᱢᱮᱱᱟᱜᱼᱟ, ᱱᱚᱝᱠᱟᱱᱟᱜ ᱟᱵᱚᱣᱟᱜ ᱟ ᱥᱟᱣᱛᱟ ᱨᱮ ᱵᱮᱵᱚᱦᱟᱨᱚᱜ ᱠᱟᱱ ᱱᱚᱝᱠᱟᱱᱟᱜ ᱟᱭᱢᱟ ᱡᱤᱱᱤᱥ ᱠᱚᱜᱮ ᱢᱮᱱᱟᱜᱼᱟ, ᱡᱟᱦᱟ ᱠᱚᱫᱚ ᱟᱵᱚᱣᱟᱜ ᱤᱱᱥᱴᱨᱩᱢᱮᱱᱴ ᱠᱟᱱᱟ᱾ ᱚᱱᱟ ᱠᱚ ᱛᱟᱞᱟ ᱛᱮᱦᱚ, ᱟᱭᱢᱟ ᱚᱠᱚᱭ ᱠᱚᱫᱚ ᱵᱟᱱᱟᱢ ᱛᱟᱞᱟ ᱛᱮᱜᱮ ᱮᱢᱚᱱ ᱠᱚ ᱵᱟᱱᱟᱢᱟ, ᱟᱹᱰᱤ ᱢᱚᱱᱮᱨᱮ ᱨᱟᱹᱥᱠᱟᱹᱢ ᱵᱩᱡᱷᱟᱹᱣᱟ- -ᱟᱨᱦᱚ ᱚᱱᱠᱟ ᱫᱩᱠ ᱨᱮᱱᱟᱜ ᱦᱚᱠᱚ ᱵᱟᱱᱟᱢ ᱜᱮᱭᱟ,
ᱟ ᱨᱟᱹᱥᱠᱟᱹ ᱨᱮᱱᱟᱜ ᱦᱚ ᱚ ᱱᱚᱝᱠᱟ, ᱟᱵᱚᱣ ᱩᱱ ᱤᱱᱥᱴᱨᱩᱢᱮᱴ ᱛᱟᱞᱟᱛᱮᱦᱚ ᱟᱵᱚᱣᱟᱜ ᱡᱟᱦᱟ ᱢᱚᱱᱮ ᱨᱮᱱᱟᱜ
ᱵᱷᱟᱵ ᱚᱱᱟ, ᱵᱚᱫᱚᱞᱚᱜ ᱜᱮᱭᱟ ᱟᱨᱠᱤ ᱾
ᱵᱚᱫᱚᱞᱚᱜ ᱜᱮᱭᱟ ᱮᱠᱫᱚᱢ᱾ ᱟᱨ ᱡᱟᱦᱟᱸᱭ ᱫᱷᱚᱨᱚ ᱵᱟᱱᱟᱢ ᱫᱟᱭ, ᱵᱟᱱᱟᱢᱮ ᱨᱮᱛᱟᱭ ᱫᱟ ᱩᱱᱤ ᱦᱚᱸ ᱟᱭᱟᱜ ᱢᱚᱱᱮ ᱨᱮᱭᱟᱜ ᱵᱷᱟᱵᱽ ᱚᱱᱟ ᱵᱟᱱᱟᱢ ᱨᱮᱛᱟ ᱛᱟᱞᱟᱛᱮ ᱮᱴᱟᱜ ᱢᱤᱫ ᱦᱚᱲ ᱴᱷᱮᱱᱮ ᱥᱚᱫᱚᱨ ᱦᱚᱪᱚᱭᱟ ᱵᱟᱝᱠᱤ ᱛᱤᱱᱟᱹᱜ ᱢᱚᱸᱡᱽ ᱟᱸᱡᱚᱢᱚᱜᱼᱟ ᱡᱚᱠᱷᱚᱱ ᱡᱟᱦᱟᱸᱭᱮ ᱵᱟᱱᱟᱢᱟ᱾ ᱟᱹᱰᱤ ᱥᱮ ᱟᱹᱰᱤ ᱱᱟᱯᱟᱭ ᱟᱸᱡᱚᱢᱚᱜᱼᱟ ᱢᱟᱱᱮ ᱟᱹᱰᱤ, ᱢᱚᱱᱮ ᱡᱤᱣᱤ ᱮᱠᱫᱚᱢ ᱨᱟᱲᱮᱡ ᱜᱚᱫᱚᱜᱼᱟ ᱮᱠᱫᱚᱢ ᱯᱩᱨᱟᱹ, ᱟᱹᱰᱤ ᱢᱚᱸᱡᱽ ᱟᱸᱡᱚᱢᱚᱜᱼᱟ᱾
ᱟᱫᱚ ᱟᱨᱦᱚᱸ ᱚᱠᱚᱭ ᱠᱚᱫᱚ ᱠᱚ ᱢᱮᱱᱟ ᱡᱮ ᱛᱤᱨᱭᱳ, ᱱᱚᱝᱠᱟ ᱛᱤᱨᱭᱳ ᱫᱚ ᱚᱱᱟ ᱵᱟᱱᱟᱢ ᱞᱮᱠᱟ ᱚᱱᱠᱟ ᱜᱮ ᱚᱱᱟ ᱦᱚᱸ, ᱟᱹᱰᱤ ᱢᱚᱡᱽ ᱜᱮ ᱛᱤᱨᱭᱳ ᱡᱚᱠᱷᱚᱱ ᱠᱚ ᱚᱨᱚᱝᱟ ᱟᱸᱡᱚᱢ ᱜᱮ ᱥᱟᱱᱟᱱᱮᱜᱼᱟ ᱟᱫᱚ ᱡᱟᱦᱟᱸᱭ ᱠᱚᱠᱚ ᱚᱨᱚᱝᱟ ᱩᱱᱠᱩᱣᱟᱜ ᱩᱱᱠᱩ ᱫᱚ ᱢᱟᱱᱮ ᱱᱚᱝᱠᱟ ᱠᱚ, ᱦᱮᱣᱟ ᱠᱟᱱᱟ ᱥᱮᱠᱚ ᱯᱟᱹᱨᱠᱟᱹᱣ ᱠᱟᱱᱟ ᱢᱟᱱᱮ ᱡᱟᱦᱟᱸᱠᱟ ᱚᱱᱠᱟᱜᱮ ᱚᱨᱚᱝ ᱢᱮᱛᱟᱭᱟ ᱚᱱᱠᱟᱜᱮ ᱚᱱᱠᱟ ᱾ ᱟᱨ ᱫᱩᱠ ᱨᱮᱱᱟᱜ ᱮᱢ ᱢᱮᱛᱟᱭ ᱠᱷᱟᱱ ᱫᱚ ᱫᱩᱠ ᱨᱮᱱᱟᱜ ᱮ ᱚᱨᱚᱝ ᱟᱢᱟ ᱟᱨ ᱥᱩᱠ ᱨᱮᱱᱟᱜ ᱮᱢ ᱢᱮᱛᱟᱭ ᱠᱷᱟᱱ ᱥᱩᱠᱨᱮᱱᱟ ᱮ ᱚᱨᱚᱝ ᱟᱢᱟᱭ ᱦᱚᱸᱜᱼᱚᱭ ᱱᱚᱝᱠᱟ ᱾
ᱮᱠᱫᱚᱢ-ᱮᱠᱫᱚᱢ ᱛᱟᱨᱯᱚᱨ ᱦᱩᱭᱩᱜ ᱠᱟᱱᱟ ᱡᱮ ᱛᱤᱨᱭᱟᱹ ᱚᱨᱚᱝ ᱫᱚ ᱤᱧ ᱦᱚᱸ ᱟᱸ ᱟᱞᱮ ᱚᱲᱟᱜ ᱨᱮᱱ ᱫᱚ ᱵᱟᱠᱚ ᱚᱨᱚᱝ ᱮᱮᱫ ᱛᱟᱦᱮᱱᱟ ᱚᱱᱠᱟ ᱫᱚ ᱛᱚ ᱡᱟᱦᱟᱸᱭ ᱠᱚ ᱚᱲᱚᱝ ᱮᱫ ᱠᱟᱱ ᱛᱟᱦᱮᱱᱟ ᱩᱱᱠᱩ ᱫᱚ ᱵᱟᱹᱱᱩᱜ ᱠᱚᱣᱟ ᱱᱮᱛᱟᱨ ᱫᱚ ᱟᱫᱚ ᱥᱮᱨᱚᱠᱚᱢ ᱠᱷᱩᱵ ᱮᱠᱴᱟ ᱛᱤᱨᱭᱳ ᱚᱲᱚᱝ ᱫᱚ ᱵᱟᱹᱧ ᱟᱸᱡᱚᱢ ᱟᱠᱟᱫᱟ ᱛᱚ ᱚᱱᱟ ᱛᱤᱨᱭᱳ ᱚᱨᱚᱝ ᱨᱮᱭᱟᱜ ᱫᱚ ᱩᱱᱟᱹᱜ ᱜᱮᱭᱟᱱ ᱵᱟᱹᱱᱩᱜ ᱛᱤᱧᱟᱹ ᱢᱟᱱᱮ ᱩᱱᱟᱹᱜ ᱵᱟᱰᱟᱭ ᱵᱟᱹᱱᱩᱜ ᱛᱤᱧᱟᱹ ᱪᱮᱞᱮᱠᱟ ᱦᱩᱭᱩᱜ ᱜᱮᱭᱟ ᱪᱮᱞᱮᱠᱟ ᱵᱟᱝ ᱾ ᱟᱪᱷᱟ ᱟᱢᱜᱚᱱᱳ ᱢᱤᱫ ᱫᱤᱱ ᱛᱤᱨᱤᱭᱟᱹ ᱚᱨᱚᱝ ᱮᱢ ᱪᱮᱫ ᱠᱚ ᱢᱮᱱᱟ ᱥᱮᱬᱟᱣ ᱟᱠᱟᱫᱟ ᱥᱮ ᱛᱤᱨᱭᱳ ᱚᱨᱚᱝ ᱨᱮᱱᱟᱜ ᱮᱢ ᱪᱮᱥᱴᱟᱣ ᱠᱟᱫᱟ? ᱛᱤᱨᱭᱳ ᱚᱲᱚᱝ ᱚᱲᱚᱝ ᱞᱟᱜᱟᱭᱟᱹᱧ ᱥᱮ ᱡᱟᱦᱟᱱᱟᱜ ᱱᱚᱝᱠᱟ ᱢᱚᱱᱮᱨᱮ ᱦᱮᱜ ᱟᱠᱟᱱ ᱛᱟᱢᱟ ᱥᱮ ᱚᱲᱚᱝ ᱵᱟᱰᱟᱭ ᱜᱮᱭᱟ?
ᱦᱮᱸ ᱟᱫᱚ ᱡᱮᱦᱮᱛᱩ ᱥᱟᱱᱛᱟᱲ ᱠᱟᱱᱟᱧ ᱦᱚᱸ ᱢᱤᱫᱴᱮᱱ ᱟᱫᱚ ᱟᱫᱚ ᱥᱟᱱᱛᱟᱲᱟᱜ ᱫᱚ ᱟᱭᱢᱟ ᱤᱱᱥᱴᱨᱩᱢᱮᱱᱴ ᱠᱚ ᱢᱮᱱᱟᱜ ᱜᱮᱭᱟ ᱚᱱᱟ ᱠᱚᱨᱮᱱᱟᱜ ᱪᱮᱫ ᱨᱮᱱᱟᱜ ᱪᱮ ᱢᱮᱱᱟᱜ ᱨᱮᱦᱚᱸ ᱟᱫᱚ ᱢᱮᱱᱠᱷᱟᱱ ᱟᱸ ᱤᱪᱷᱟᱹ ᱛᱟᱦᱮᱸ ᱠᱟᱛᱮ ᱨᱮᱦᱚᱸ ᱥᱩᱨ ᱥᱩᱯᱩᱨ ᱠᱚᱨᱮ ᱱᱚᱝᱠᱟ ᱧᱮᱞ ᱟᱠᱟᱱᱟ ᱟᱞᱮ ᱟᱹᱛᱩ ᱠᱚᱨᱮ ᱫᱚ ᱩᱱᱟᱹᱜ ᱜᱟᱱ ᱛᱤᱨᱭᱳ ᱵᱟᱱᱟᱢ ᱚᱱᱠᱟ, ᱚᱨᱚᱝ ᱦᱚᱲ ᱫᱚ ᱵᱟᱹᱱᱩᱜ ᱠᱚᱣᱟ ᱢᱮᱱᱟᱜ ᱠᱚ ᱨᱮᱦᱚᱸ ᱟᱫᱚ ᱩᱱᱠᱩ ᱫᱚ ᱟᱠᱚᱣᱟᱜ ᱠᱟᱹᱢᱤ ᱠᱟᱡᱽ ᱞᱮᱭᱟ ᱠᱚ ᱛᱟᱦᱮᱱᱟ ᱛᱚ ᱜᱚᱴᱟ ᱠᱚ ᱥᱮᱱᱚᱜᱼᱟ ᱡᱟᱦᱟᱸᱭ ᱠᱚ ᱠᱚ ᱵᱟᱲᱟᱭᱟ ᱩᱱᱠᱩ ᱟᱫᱚ ᱚᱠᱛᱚ ᱵᱟᱠᱚ ᱮᱢ ᱫᱟᱲᱮᱭᱟᱜ ᱜᱮᱭᱟ ᱚᱲᱟᱜ ᱥᱩᱨ ᱠᱚᱨᱮ ᱦᱚᱸ ᱢᱮᱱᱟᱜ ᱠᱚᱣᱟ ᱚᱱᱠᱟᱱ ᱯᱟᱹᱨᱩᱠᱷᱤᱭᱟᱹ ᱨᱩᱥᱤᱠᱟ ᱠᱚᱦᱚᱸ ᱢᱮᱱᱟᱜ ᱠᱚᱛᱟᱞᱮᱭᱟ ᱩᱱᱠᱩ ᱫᱚ ᱢᱟᱨᱟᱝ ᱢᱟᱨᱟᱝ ᱡᱟᱦᱟᱸ ᱯᱨᱳᱜᱨᱟᱢ ᱠᱚ ᱦᱩᱭᱩᱜᱼᱟ ᱟᱫᱚ ᱚᱸᱰᱮ ᱠᱚ ᱵᱷᱟᱲᱟ ᱤᱫᱤ ᱠᱚᱣᱟ ᱟᱫᱚ ᱵᱷᱟᱲᱟ ᱤᱫᱤ ᱠᱟᱠᱚᱠᱷᱚᱱ ᱚᱸᱰᱮ ᱫᱚ ᱟᱫᱚ ᱚᱸᱰᱮ ᱜᱮ ᱥᱚᱢᱚᱭ ᱠᱚ ᱮᱢᱟᱼᱟ ᱟᱫᱚ ᱟ. ᱛᱩ ᱫᱤᱥᱚᱢ ᱨᱮ ᱡᱟᱦᱟᱸ ᱠᱚ ᱜᱤᱫᱽᱨᱟᱹᱠᱩ ᱞᱟᱹᱜᱤᱫ ᱫᱚ ᱚᱸᱰᱮ ᱫᱚ ᱟᱫᱚ ᱵᱟᱹᱱᱩᱜ ᱛᱟᱠᱚᱣᱟ, ᱥᱚᱢᱚᱭ ᱟᱫᱚ ᱵᱟᱠᱚ ᱮᱢ ᱫᱟᱲᱮᱭᱟᱜᱼᱟ ᱾ ᱟᱫᱚ ᱥᱮᱬᱟ ᱨᱮᱱᱟᱜ ᱤᱪᱷᱟᱹ ᱫᱚ ᱛᱟᱦᱮᱱ ᱜᱮᱭᱟ ᱾ ᱟᱨ ᱢᱮᱱ ᱵᱟᱲᱟ ᱦᱩᱭᱩᱜ ᱜᱮᱭᱟ ᱟᱫᱚ ᱠᱚ ᱞᱟᱹᱭ ᱜᱮᱭᱟ ᱦᱮᱸ ᱚᱠᱛᱚ ᱧᱮᱞ ᱠᱟᱛᱮᱜ ᱢᱤᱫ ᱫᱤᱱ ᱵᱚᱱ ᱥᱮᱬᱟᱭᱟ ᱦᱟᱸᱜ ᱟᱨᱵᱚᱱ ᱫᱩᱲᱩᱵᱼᱟ ᱾
ᱟᱪᱷᱟ ᱛᱟᱦᱚᱞᱮ ᱚᱱᱠᱟ ᱫᱚ ᱢᱟᱱᱮ ᱥᱮᱬᱟ ᱫᱚ ᱵᱟᱝ ᱦᱩᱭ ᱠᱟᱱ ᱛᱟᱢᱟ ᱛᱟᱭᱛᱚ ᱱᱤᱭᱟᱹ ᱜᱮᱧ ᱵᱩᱪ ᱠᱮᱫᱟ᱾ ᱟᱢᱟᱜ ᱨᱚᱲ ᱛᱮ ᱦᱮᱸ ᱟᱪᱷᱟ, ᱥᱮᱬᱟᱭᱟᱢ ᱦᱟᱸᱜ ᱾ ᱡᱟᱦᱟᱸᱛᱤᱥ ᱡᱩᱫᱤ ᱤᱪᱪᱷᱩ ᱦᱩᱭᱩᱜ ᱛᱟᱢ ᱠᱷᱟᱱ ᱟᱢ ᱱᱤᱡᱮ ᱛᱮᱜᱮᱢ, ᱡᱟᱦᱟᱸᱭ ᱡᱩᱫᱤ ᱜᱚᱲᱚᱢ ᱦᱟᱲᱟᱢᱮ ᱛᱟᱸᱦᱮᱱ ᱠᱷᱟᱱ ᱟᱯᱮ ᱟᱹᱛᱩ ᱠᱚᱲᱮ ᱾ ᱜᱚᱲᱚᱢ ᱦᱟᱲᱟᱢ ᱫᱚ ᱢᱮᱱᱟᱜ ᱠᱚᱜᱮᱭᱟ ᱚᱵᱚᱥᱮᱭ ᱾ ᱩᱱᱠᱩ ᱴᱷᱮᱱ ᱜᱮᱢ ᱥᱮᱱ ᱮᱱ ᱜᱮ ᱟᱢ ᱛᱮᱜᱮ ᱥᱚᱦᱚᱨ ᱥᱮᱴᱮᱨᱚᱜ ᱟᱢ ᱡᱟᱦᱟᱸᱭ, ᱠᱩ ᱵᱟᱰᱟᱭᱟ ᱛᱤᱲᱤᱭᱳ ᱚᱲᱚᱝ ᱢᱚᱸᱡᱽ ᱛᱮ ᱮᱠᱫᱚᱢ ᱾ ᱟᱲ ᱵᱟᱝᱠᱷᱟᱱ ᱱᱟᱥᱮ ᱱᱟᱥᱮ ᱦᱚᱸ ᱡᱟᱦᱟᱸᱭ ᱠᱚ ᱵᱟᱲᱟᱭᱟ ᱩᱱᱠᱩ ᱴᱷᱮᱱ ᱪᱟᱞᱟᱣᱮᱱ ᱜᱮᱭᱟ ᱪᱟᱞᱟᱣ ᱠᱟᱛᱮ? ᱢᱮᱛᱟᱜ ᱠᱚᱜᱮ ᱪᱤᱜ ᱟᱹᱧ ᱯᱮ ᱪᱮᱜ ᱞᱮᱠᱟ ᱪᱮᱜ ᱞᱮᱠᱟᱭᱟᱠᱚ ᱪᱮᱜ ᱞᱮᱠᱟ ᱵᱟᱝ? ᱚᱝᱠᱟ ᱱᱤᱥᱮᱟᱢ ᱠᱩᱞᱤᱠᱚ-ᱟ ᱛᱟᱨᱯᱚᱨᱮ ᱟᱢ, ᱟᱢ ᱱᱤᱡᱮ ᱛᱮᱢ ᱫᱤᱱᱟᱹᱢ ᱫᱤᱱᱟᱹᱢᱮᱢ ᱯᱨᱟᱠᱴᱤᱥᱟ ᱚᱲᱟᱜ ᱨᱮ ᱛᱟᱦᱚᱞᱮ, ᱤᱱᱠᱟᱹ ᱛᱮᱜᱮ ᱦᱩᱭᱩᱜ ᱛᱟᱢᱟ ᱾
ᱦᱚᱭ ᱟᱫᱚ ᱱᱤᱡᱮ ᱛᱮᱫᱚ ᱩᱱᱟᱹᱜ ᱴᱟᱝ ᱫᱚ ᱵᱟᱝ ᱜᱟᱱᱚᱜ ᱨᱮᱦᱚᱸ ᱟᱫᱚ, ᱡᱟᱜᱮ ᱟᱫᱚ ᱛᱟᱦᱮ ᱚᱲᱟᱜ ᱨᱮᱱᱟᱜ ᱡᱤᱱᱤᱥ ᱡᱩᱫᱤ ᱛᱟᱦᱮᱱᱟ ᱥᱮ ᱚᱱᱟ ᱫᱚ ᱟᱫᱚ ᱫᱤᱱᱟᱹᱢᱮᱢ ᱦᱮᱣᱟᱭᱟ ᱢᱮᱱᱠᱷᱟᱱ, ᱡᱚᱠᱷᱚᱱ ᱜᱮ ᱚᱠᱛᱚ ᱮᱸ ᱡᱚᱠᱷᱚᱱ ᱜᱮ ᱚᱠᱛᱚᱢ ᱧᱟᱢ ᱜᱚᱫᱟ ᱛᱚᱠᱷᱚᱱ ᱜᱮ ᱟᱫᱚ ᱚᱱᱟ ᱫᱚᱢ ᱥᱮᱬᱟ ᱨᱮᱱᱟᱜ ᱮᱢ ᱪᱮᱥᱴᱟᱭᱟ᱾
ᱦᱩᱸ ᱦᱩᱸ᱾ ᱟᱪᱪᱷᱟ ᱜᱟᱭᱟᱱ ᱜᱟᱭᱟᱱᱮᱢ, ᱠᱩᱥᱤᱭᱟᱜ ᱜᱮᱭᱟ ᱜᱟᱭᱟᱱ ᱧᱮᱞ ᱥᱮ ᱜᱟᱭᱟᱱ ᱯᱟᱲᱦᱟᱣ ᱜᱟᱭᱟᱱ ? ᱦᱮᱸ ᱟᱨᱠᱤ ᱜᱟᱭᱟᱱ ᱯᱟᱲᱦᱟᱣ ᱜᱟᱭᱟᱱ ᱧᱮᱞ᱾ ᱛᱤᱱᱟᱹᱜ ᱴᱟᱢ ᱠᱩ ᱠᱩᱥᱤᱭᱟᱜ ᱜᱮᱭᱟᱢ?
ᱟᱫᱚ ᱜᱟᱭᱟᱱ? ᱤᱧ ᱫᱚ ᱠᱩᱥᱤ ᱫᱚ ᱢᱮᱱ ᱠᱷᱟᱱ ᱠᱩᱥᱤ ᱜᱤᱧ ᱠᱩᱥᱤᱭᱟᱜ ᱜᱮᱭᱟ ᱜᱟᱭᱟᱱ ᱫᱚ᱾
ᱦᱩᱸ ᱦᱩᱸ᱾
ᱟᱫᱚ, ᱯᱟᱲᱦᱟᱣ ᱨᱮ ᱡᱟᱦᱟ, ᱜᱟᱭᱟᱱ ᱠᱩᱥᱤ ᱚᱱᱟ ᱚᱱᱟ ᱚᱱᱟ ᱢᱤᱫᱴᱮᱱ ᱵᱷᱮᱜᱟᱨᱟᱜ ᱟᱨ ᱡᱟᱦᱟ ᱧᱮᱞ ᱟᱨ ᱟᱡᱚᱢ᱾
ᱢᱮᱜ ᱥᱟᱢᱟᱝ ᱨᱮ ᱧᱮᱞ ᱦᱮᱸ
ᱦᱮᱸ ᱚᱱᱟ ᱚᱱᱟ ᱫᱚ ᱟᱨᱦᱚᱸ ᱟᱹᱰᱤ ᱢᱚᱡᱽ ᱟᱹᱭᱠᱟᱹᱜᱼᱟ᱾
ᱟᱹᱰᱤ ᱡᱩᱫᱟᱹ ᱟᱹᱰᱤ ᱢᱚᱡᱽ᱾
ᱦᱚᱸ ᱟᱫᱚ ᱚᱱᱟ ᱫᱚ ᱟᱫᱚ ᱜᱟᱭᱟᱱ ᱠᱚᱦᱚ ᱯᱟᱲᱦᱟᱣ ᱦᱩᱭᱩᱜ ᱜᱮᱭᱟ ᱟᱹᱰᱤ ᱨᱟᱹᱥᱠᱟᱹ ᱜᱮ ᱵᱩᱡᱷᱟᱹᱜ ᱜᱮᱭᱟ ᱵᱟᱝ ᱫᱚ ᱵᱟᱝ᱾ ᱟᱨ ᱧᱮᱞ ᱡᱚᱝ ᱛᱮᱦᱚ ᱚᱸᱰᱮ ᱫᱚ ᱟᱭᱢᱟ ᱠᱮᱨᱮᱠᱴᱟᱨ ᱠᱚᱠᱚ ᱜᱟᱭᱟᱱ ᱨᱮᱠᱚ ᱛᱟᱦᱮᱱᱟ ᱛᱚ᱾ ᱟᱫᱚ ᱚᱱᱟ ᱨᱮᱦᱚ ᱵᱮᱥ ᱜᱮ ᱵᱩᱡᱷᱟᱹᱜ ᱜᱮᱭᱟ ᱟᱫᱚ ᱡᱟᱦᱟ ᱧᱮᱞᱜᱼᱟ ᱚᱱᱟ ᱛᱮ ᱫᱚ ? ᱚᱱᱟ ᱛᱮᱫᱚ ᱦᱩᱭᱩᱜ ᱠᱟᱱᱟ ᱚᱱᱟ ᱧᱮᱞ ᱠᱮᱫᱟ ᱟᱨ ᱚᱱᱟ ᱫᱚ ᱦᱮᱲᱤᱧ ᱜᱮᱭᱟᱢ ᱡᱟᱦᱟᱸᱛᱤᱥ᱾ ᱢᱮᱱᱠᱷᱟᱱ ᱡᱟᱦᱟ ᱯᱩᱛᱷᱤ ᱯᱚᱛᱚᱵ ᱛᱟᱞᱟᱛᱮ ᱡᱟᱦᱟᱸᱢ ᱜᱟᱭᱟᱱᱮᱢ ᱯᱟᱲᱦᱟᱣᱟ ᱥᱮ ᱵᱟᱝ, ᱟᱻᱜ ᱚᱱᱟ,
ᱚᱱᱟ ᱢᱤᱫᱴᱮᱱ ᱟᱞᱟᱫᱟ᱾
ᱚᱱᱟ ᱫᱚ ᱟᱢᱟᱜ ᱢᱚᱱᱮᱨᱮ ᱜᱟᱛᱷᱟᱣ ᱛᱟᱦᱮᱱᱟ ᱟᱨ ᱡᱩᱫᱤ ᱦᱚᱸᱢ ᱦᱮᱲᱤᱧ ᱠᱷᱟᱱ ᱫᱚ, ᱟᱸ ᱚᱱᱟ ᱜᱟᱭᱟᱱ ᱟᱫᱚᱢ ᱯᱟᱲᱦᱟᱣ ᱟᱨ ᱢᱤᱫ ᱫᱷᱟᱣ᱾
ᱦᱩᱸ ᱦᱩᱸ᱾ ᱦᱮᱸ ᱫᱤᱥᱟᱹ ᱠᱤᱫᱟᱹᱧ ᱢᱤᱫᱴᱮᱱ ᱠᱟᱛᱷᱟ ᱤᱧ ᱡᱚᱠᱷᱚᱱ ᱠᱚᱞᱮᱡᱽ ᱨᱮ ᱯᱟᱲᱦᱟᱜ ᱠᱟᱱ ᱛᱟᱦᱮᱱᱟ ᱥᱮ, ᱴᱷᱤᱠ ᱜᱮᱭᱟ ᱟᱫᱚ ᱛᱚᱠᱷᱚᱱ ᱤᱧ ᱦᱚᱸ ᱢᱤᱫᱴᱮᱱ ᱜᱟᱭᱟᱱ ᱚᱱᱠᱟᱧ, ᱮᱸ ᱤᱭᱟᱹ ᱞᱮᱫᱟ ᱯᱟᱴᱷ ᱞᱮᱫᱟ ᱜᱟᱭᱟᱱ ᱴᱷᱤᱠ ᱜᱮᱭᱟ᱾ ᱛᱚ ᱟᱹᱰᱤ ᱵᱷᱟᱹᱜᱤ ᱠᱮᱨᱮᱠᱴᱟᱨ ᱛᱟᱦᱮᱸ, ᱠᱟᱱᱟ ᱠᱩᱲᱤ ᱜᱤᱫᱽᱨᱟᱹ ᱠᱮᱨᱮᱠᱴᱟᱨ ᱜᱮ ᱟᱹᱰᱤ ᱵᱷᱟᱹᱜᱤ ᱠᱩᱲᱤ ᱠᱮᱨᱮᱠᱴᱟᱨ ᱾ ᱛᱚ ᱡᱚᱠᱷᱚᱱ ᱚᱱᱟ ᱜᱟᱭᱟᱱᱤᱧ ᱯᱟᱴᱷ ᱫᱟ ᱢᱟᱱᱮ ᱡᱚᱠᱷᱚᱱ ᱦᱩᱭᱩᱜ ᱠᱟᱱᱟ ᱡᱮᱫᱤᱱ ᱟᱞᱮᱭᱟᱜ ᱯᱨᱚᱜᱨᱟᱢ ᱾ ᱛᱚᱠᱷᱚᱱ ᱜᱟᱭᱟᱱᱤᱧ ᱠᱚᱨᱟᱣ ᱮᱫᱟ ᱥᱮ ᱯᱩᱨᱟᱹ ᱚᱱᱟ ᱠᱮᱨᱮᱠᱴᱟᱨ ᱢᱚᱫᱽᱫᱷᱮ ᱨᱮᱧ ᱵᱚᱞᱚ ᱟᱠᱟᱱᱟ ᱢᱟᱱᱮ ᱩᱱᱤ ᱠᱩᱲᱤᱭᱟᱜ ᱡᱟᱦᱟᱸ, ᱢᱮᱱᱟᱜ ᱛᱟᱭᱟ ᱠᱮᱨᱮᱠᱴᱟᱨ ᱠᱚ ᱯᱩᱨᱟᱹ ᱚᱱᱟ ᱨᱮᱧ ᱵᱚᱞᱚ ᱟᱠᱟᱱᱟ ᱟᱨ ᱢᱟᱱᱮ ᱟᱹᱰᱤ ᱢᱚᱸᱡᱽ ᱵᱩᱡᱷᱟᱹᱜ ᱠᱟᱱ ᱛᱟᱦᱮᱱᱟ᱾ᱯᱩᱭᱞᱩ ᱛᱮᱫᱚ ᱫᱚᱢᱮ ᱵᱚᱛᱚᱨ ᱵᱩᱡᱷᱟᱹᱜ ᱠᱟᱱ ᱛᱟᱦᱮᱱᱟ᱾ ᱡᱮ ᱪᱮᱫ ᱞᱮᱠᱟ ᱦᱩᱭᱩᱜᱼᱟ ᱪᱮᱫ ᱞᱮᱠᱟᱧ ᱠᱚᱨᱟᱣ ᱫᱟᱲᱮᱭᱟᱜᱼᱟ ᱥᱮ ᱵᱟᱹᱧ ᱠᱚᱨᱟᱣ ᱫᱟᱲᱮᱭᱟᱜᱼᱟ᱾ ᱛᱚ ᱛᱟᱨᱯᱚᱨ ᱡᱚᱠᱷᱚᱱ ᱱᱤᱡᱮ ᱛᱷᱮᱠᱮᱧ ᱠᱚᱲᱟᱣ ᱠᱮᱫᱟ ᱢᱤᱫᱴᱮᱱ ᱥᱴᱮᱡ ᱨᱮ ᱩᱱᱟᱹᱜ ᱦᱚᱲ ᱥᱟᱢᱟᱝ ᱨᱮ ᱛᱚ ᱟᱹᱰᱤ ᱨᱟᱹᱥᱠᱟᱹ ᱜᱮ ᱵᱩᱡᱷᱟᱹᱣᱮᱱᱟ᱾ ᱢᱟᱱᱮ ᱚᱱᱟᱜᱮ ᱯᱩᱭᱞᱩ ᱫᱷᱟᱣ ᱛᱟᱦᱮᱸ ᱠᱟᱱᱟ ᱜᱟᱭᱟᱱ ᱠᱚᱨᱟᱣ ᱫᱚ᱾ ᱟᱨ ᱜᱟᱭᱟᱱ ᱡᱚᱠᱷᱚᱱ ᱠᱟᱹᱴᱤᱡ ᱵᱮᱞᱟ ᱧᱮᱞᱮᱫ ᱠᱟᱱ ᱛᱟᱦᱮᱱᱤᱹᱧ ᱥᱮ᱾ ᱛᱚᱠᱷᱚᱱ ᱦᱚᱸ ᱜᱟᱭᱟᱱ ᱧᱮᱞ-ᱧᱮᱞ ᱛᱮ ᱨᱟᱜ ᱛᱩᱫᱩᱜ ᱠᱟᱱ ᱛᱤᱧ ᱛᱟᱦᱮᱸᱱᱟ᱾ ᱵᱟᱹᱧ ᱢᱟᱱᱮ ᱠᱟᱹᱴᱤᱡ ᱤᱧ ᱛᱟᱦᱮᱸ ᱠᱟᱱᱟ ᱢᱟᱱᱮ ᱵᱩᱡ ᱫᱚ ᱵᱟᱹᱧ ᱵᱩᱡᱮᱫ ᱛᱟᱦᱮᱱᱟ ᱩᱱᱟᱹᱜ ᱫᱚ᱾ ᱟᱫᱚ ᱪᱮᱫ ᱪᱚ ᱢᱚᱱᱮᱨᱮ ᱞᱟᱜᱟᱣᱮᱱ ᱠᱟᱱ ᱛᱟᱦᱮᱱᱟ ᱪᱮᱫ ᱪᱚ ᱵᱟᱹᱧ ᱵᱟᱲᱟᱭᱟ ᱟᱫᱚ ᱫᱚᱢᱮᱭ ᱨᱟᱜ ᱮ ᱠᱟᱱ ᱛᱟᱦᱮᱱᱟ ᱫᱚᱢᱮ ᱫᱚᱢᱮ᱾ ᱟᱫᱚ ᱠᱷᱟᱹᱞᱤ ᱠᱚ ᱢᱤᱛᱟᱹᱧᱟ ᱟᱞᱚᱢ ᱨᱟᱜᱟ ᱟᱞᱚᱢ ᱨᱟᱜᱟ᱾ ᱢᱟ ᱟᱫᱚ ᱠᱟᱹᱴᱤᱡ ᱮᱢ ᱛᱟᱦᱮᱱᱟ ᱛᱚᱠᱷᱚᱱ ᱫᱚ ᱪᱮᱫ ᱮᱢ ᱵᱩᱡᱟ ᱟᱫᱚ ᱱᱮᱛᱟᱨ ᱞᱟᱹᱴᱩᱭᱮᱱᱟ ᱟᱫᱚ ᱱᱮᱛᱟᱨᱤᱧ ᱵᱩᱡᱟ, ᱱᱮᱛᱟᱨᱤᱧ ᱵᱩᱡ ᱠᱮᱫᱟ ᱡᱮ ᱜᱟᱭᱟᱱ ᱫᱚ ᱟᱥᱚᱞᱮ ᱪᱮᱫ ᱠᱟᱱᱟ ᱥᱟᱹᱨᱤᱱᱟᱜ ᱜᱮ ᱡᱚᱠᱷᱚᱱ ᱛᱚᱠᱷᱚᱱ ᱜᱟᱭᱟᱱᱮᱢ ᱧᱮᱞ ᱟᱥᱮ ᱛᱚᱠᱷᱚᱱ ᱯᱩᱨᱟᱹ ᱜᱟᱭᱟᱱ ᱵᱷᱤᱛᱨᱤ ᱨᱮ ᱮᱢᱚᱱ ᱵᱷᱟᱵᱮ ᱵᱚᱞᱚ ᱦᱚᱪᱚ ᱢᱮᱭᱟ, ᱧᱮᱧᱮᱞᱤᱭᱟᱹ ᱠᱚ ᱯᱩᱨᱟᱹ ᱮᱠᱫᱚᱢ ᱾ ᱫᱩᱠ ᱟᱨᱚᱭ ᱦᱚᱪᱚ ᱢᱮᱭᱟ ᱵᱟᱝ ᱥᱮ᱾
ᱦᱳᱭ᱾